ᱫᱟᱫᱟ ᱡᱚᱦᱟᱨ ᱜᱮ᱾
ᱦᱟᱸ ᱡᱚᱦᱟᱨ ᱜᱮ᱾
ᱟᱢ ᱱᱟᱯᱟᱭ ᱵᱟᱲᱟ ᱜᱮᱥᱮ᱾ ᱪᱮᱜ ᱦᱚᱸ ᱵᱟᱝ ᱪᱤ ᱛᱚᱜ ᱫᱚ ᱦᱚᱼᱚᱭ ᱱᱚᱜᱼᱚᱭ ᱫᱩᱲᱩᱵ ᱵᱟᱲᱟ ᱦᱩᱭ ᱠᱟᱱᱟ ᱦᱮᱸ ᱥᱮ ᱾
ᱢᱟᱨᱮ ᱢᱟᱨᱮ ᱰᱮᱨᱟᱢ ᱪᱟᱞᱟᱣ ᱠᱟᱱᱟ?
ᱦᱮᱸ ᱢᱟᱨᱮ ᱰᱮᱨᱟ ᱜᱤᱧ ᱦᱮᱡ ᱠᱟᱱᱟ ᱭᱟ, ᱢᱟᱨᱮ ᱰᱮᱨᱟ ᱪᱷᱟᱲᱟ ᱠᱤ ᱯᱚᱥᱟᱜ ᱟ ᱢᱟᱞᱟᱹᱭ ᱢᱮ? ᱦᱟᱸᱰᱮ ᱫᱚ ᱦᱮᱛᱮᱡ ᱤᱧ ᱧᱮᱯᱮᱞ ᱦᱤ
ᱟᱪᱪᱷᱟ, ᱚ ᱢᱟᱨᱮ ᱰᱮᱨᱟ ᱛᱤᱱ ᱦᱚᱲ ᱢᱮᱱᱟᱜ ᱠᱚᱣᱟ ᱮᱠᱷᱚᱱ?
ᱦᱮ ᱵᱟᱹᱧ ᱞᱮᱠᱷᱟ ᱠᱟᱜ ᱠᱚᱣᱟ ᱢᱤ ᱵᱮᱥᱤ ᱫᱚ ᱵᱟᱹᱱᱩᱜ ᱠᱟᱜ ᱠᱚ ᱯᱩᱱ ᱢᱚᱬᱮ ᱦᱚᱲ ᱡᱫᱤ ᱠᱩ ᱦᱩᱭᱩᱜ ᱠᱷᱟᱱ᱾
ᱟᱸ ᱛᱤᱨᱮᱢ ᱥᱮᱴᱮᱨ ᱠᱟᱫᱟ ᱛᱟᱦᱟᱞᱮ ᱟᱢᱫᱚ?
ᱦᱮᱸ ᱢᱮᱱ ᱠᱟᱫᱟᱬᱟ ᱞᱟᱦᱟ ᱜᱤ ᱦᱮᱧ ᱵᱚᱞᱚ ᱟᱠᱟᱱᱟ ᱛᱤᱱᱴᱟ ᱥᱮᱡ ᱥᱮᱡ ᱮ
ᱠᱟᱹᱴᱤ ᱤᱠᱳ ᱧᱚᱜ ᱮᱠᱳ ᱧᱚᱜᱚᱜ ᱠᱟᱱᱟ ᱵᱩᱡ ᱫᱟ᱾
ᱮᱠᱳᱜ ᱠᱟᱱᱟ ᱱᱤᱛᱚᱜ?
ᱦᱮᱸ
ᱦᱮᱸᱛᱚᱜ ᱴᱷᱤᱠ ᱜᱮ ᱟᱡᱚᱢᱚᱜ ᱠᱟᱱᱟ ᱥᱮ ᱦᱳᱭ ᱦᱳᱭ ᱦᱳᱭ
ᱚᱻ ᱚᱱᱟ ᱞᱟᱹᱜᱤᱫ ᱯᱷᱮᱱ ᱨᱮᱭᱟᱜ ᱥᱟᱰᱮ ᱦᱚᱸ ᱦᱤᱡᱩᱜ ᱠᱟᱱᱟ
ᱚ ᱚ ᱟᱹᱰᱤ ᱨᱟᱜᱤ ᱛᱮ ᱜᱚᱦᱚᱲ ᱮᱱ ᱫᱚᱭᱟ
ᱦᱮᱸ᱾
ᱩᱸ᱾
ᱛᱤᱨᱮᱢ ᱥᱮᱴᱮᱨ ᱟᱠᱟᱫᱟ ᱛᱟᱦᱟᱞᱮ ᱚᱸᱰᱮ ᱫᱚ ᱛᱤᱱᱟᱹ ᱥᱚᱢᱚᱭ ᱥᱮᱴᱮᱨ ᱟᱠᱟᱫᱟ?
ᱚᱱᱟᱛᱚᱧ ᱞᱟᱹᱭ ᱠᱮᱫᱟ ᱯᱮ ᱴᱟᱲᱟᱝ᱾
ᱩᱸ ᱦᱚ ᱟ-ᱦᱤᱞᱤ ᱱᱟᱯᱟᱭ ᱜᱮ ᱢᱮᱱᱟᱭᱟᱭ ᱛᱚ᱾
ᱦᱮ, ᱚᱸᱰᱮ ᱦᱤᱞᱤ ᱱᱤᱛᱚᱜ ᱵᱚᱞᱚ ᱛᱚᱨᱟᱭ ᱱᱟᱹᱧ ᱱᱟᱥᱮᱱᱟᱜ ᱮᱸᱰᱮ ᱪᱟᱞᱮ ᱠᱚ ᱫᱚᱦᱚᱴᱚ ᱦᱚᱭᱱᱟ᱾
ᱟ ᱥᱟᱨᱵᱤᱥᱤᱝ ᱦᱩᱭᱱᱟ ᱵᱟᱭᱤᱠ ᱥᱟᱨᱵᱤᱥᱤᱝ ᱦᱩᱭᱱᱟ ᱥᱮ ᱵᱟ?
ᱚᱱᱟ ᱛᱮᱦᱮᱧ ᱫᱚ ᱵᱟᱝ ᱦᱩᱭ ᱞᱮᱱᱟ ᱫᱚᱢᱮ ᱴᱚᱠ ᱡᱷᱚᱠ ᱟᱛᱮᱜ ᱦᱮᱱᱟᱜ ᱟᱠᱟᱫᱤᱧᱟ ᱵᱮᱠ ᱟᱛᱮᱫ ᱟᱫᱚ ᱵᱟᱹᱧ ᱵᱚᱞᱚ ᱞᱮᱱᱟ ᱠᱷᱩᱞᱟᱹᱣ ᱫᱚ ᱛᱮᱦᱮᱱ ᱦᱮᱱᱟᱜ ᱜᱮ ᱟᱫᱚ ᱜᱟᱯᱟ ᱫᱚ ᱚᱱᱟ ᱜᱮᱛᱚ ᱥᱤᱸᱜᱮ ᱢᱟᱦᱟ ᱠᱟᱱᱟ ᱟᱫᱚ ᱚᱱᱟᱹᱧ ᱩᱭᱦᱟᱹᱨᱟᱜ ᱠᱟᱱᱟ ᱢᱤᱫᱤᱧ ᱜᱟᱯᱟ ᱫᱚ ᱦᱩᱭᱩᱜ ᱟ ᱥᱮ ᱵᱟᱝ?
ᱜᱟᱯᱟ ᱪᱷᱩᱴᱤ ᱪᱷᱟᱴᱟ ᱠᱚ ᱦᱟᱛᱟᱣ ᱟᱠᱚ
ᱪᱮᱫ ᱪᱮᱫ ᱮᱢ ᱞᱟᱹᱭ ᱫᱟ
ᱦᱮᱸ ᱢᱟᱱᱮ ᱩᱱᱠᱩ ᱡᱟᱦᱟᱸᱭ ᱠᱚ ᱥᱟᱨᱵᱷᱤᱥᱟᱠᱚ ᱟᱨᱠᱤ ᱩᱱᱠᱩ ᱦᱩᱭᱩᱜ ᱠᱟᱱᱟ ᱠᱚ ᱪᱷᱩᱴᱤ ᱠᱚ ᱦᱟᱛᱟᱣ ᱜᱮᱭᱟ ᱠᱚ ᱛᱚ ᱚᱱᱟ ᱢᱚᱵᱟᱭᱤᱞ ᱫᱚ ᱫᱚᱠᱟᱱ ᱨᱮᱱᱟᱜ ᱡᱮᱢᱚᱱ ᱩᱱᱠᱩ ᱢᱳᱵᱟᱭᱤᱞ ᱫᱚᱠᱟᱱ ᱫᱚ ᱠᱷᱩᱞᱟᱹᱣ ᱛᱟᱦᱮᱱᱟ ᱴᱷᱤᱠ ᱜᱮᱭᱟ ᱢᱮᱱᱠᱷᱟᱱ ᱡᱟᱦᱟᱸ ᱢᱳᱵᱟᱭᱤᱞ ᱥᱟᱨᱣᱟ ᱠᱚ ᱥᱟᱨᱵᱷᱤᱥ ᱥᱮᱱᱴᱟᱨ ᱞᱟᱹᱜᱤᱫ, ᱩᱱᱠᱩ ᱫᱚ ᱧᱮᱞ ᱢᱮ ᱪᱷᱩᱴᱤ ᱛᱟᱦᱮᱱᱟ ᱠᱚ ᱚᱱᱟᱧ ᱪᱤᱱᱛᱟᱹᱜ ᱠᱟᱱᱟ ᱟᱫᱚ ᱵᱟᱝ ᱦᱩᱭᱩᱜ ᱨᱮᱦᱚᱸ ᱠᱳᱱᱳ ᱵᱟᱨᱥᱤ ᱜᱟᱱ ᱥᱴᱮᱧ ᱦᱟᱛᱟᱣ ᱦᱟᱛᱟᱲᱟ ᱱᱚᱱ ᱛᱮ ᱨᱮ ᱱᱚᱰᱮ ᱛᱟᱭᱚᱢ ᱵᱤᱫᱽᱫᱟᱥᱟᱜᱚᱨ ᱥᱮᱫ ᱪᱟᱞᱟᱜ ᱟᱛᱚ ᱟᱫᱚ ᱚᱱᱮ ᱵᱟᱹᱧ ᱢᱮᱛᱟᱜ ᱦᱮᱸ ᱧᱟᱢ
ᱟᱢ ᱧᱟᱢ ᱠᱮᱫᱟᱢ ᱦᱮᱸ ᱞᱟᱹᱭ ᱫᱟᱹᱧ ᱮᱢ ᱪᱟᱵᱟ ᱟᱫ ᱢᱮᱭᱟ ᱠᱚ ᱟᱪᱷᱟ ᱟᱪᱷᱟ ᱡᱟᱭ ᱦᱳᱠ ᱱᱤᱭᱟ. ᱫᱷᱟᱣ ᱫᱚ ᱢᱟ ᱵᱟᱹᱧ ᱠᱚᱨᱟᱣ ᱫᱟᱲᱮ ᱠᱟᱣᱫᱟ ᱮ ᱢᱚᱱ ᱡᱳᱨ ᱟᱛᱮᱫ ᱠᱚᱨᱟᱣ ᱤᱧ ᱮᱛᱚᱦᱚᱵ ᱞᱮᱫ ᱛᱟᱦᱮᱸᱜᱻᱟ ᱟᱨ ᱱᱚᱝᱠᱟ ᱠᱟᱛᱮ ᱵᱚᱱᱫ ᱠᱮᱫᱟ
ᱚ ᱚᱱᱟ ᱠᱩᱲᱤ- ᱚᱱᱟ ᱫᱚ ᱛᱤᱱᱟᱹᱜ ᱜᱟᱱ ᱚᱰᱮᱱᱟᱜ ᱠᱩᱲᱤᱴᱤ ᱢᱚᱫᱽ ᱫᱷᱮ
ᱪᱮᱫ ᱠᱩᱲᱤᱴᱤ ᱢᱩᱫᱽ ᱨᱮ
ᱯᱨᱚᱛᱷᱚᱢ ᱫᱚ ᱴᱮᱥᱴ ᱠᱚ ᱮᱢ ᱞᱮ ᱠᱩᱲᱤᱴᱤᱤ ᱠᱚ ᱮᱢᱚᱜ ᱠᱟᱱ ᱛᱟᱦᱮᱱᱟ ᱛᱟᱨ ᱢᱚᱫᱽᱫᱷᱮ ᱠᱩᱲᱤᱴᱤ ᱢᱚᱫᱽᱷᱮ ᱪᱮᱫ ᱪᱚ ᱛᱟᱨᱢᱟᱱᱮ ᱳᱭ ᱢᱚᱴᱟᱢᱩᱴᱤ ᱟᱴᱴᱤ ᱛᱟᱨ ᱢᱟᱱᱮ ᱛᱟᱨᱮ ᱪᱷᱚᱴᱤ ᱡᱩᱫᱤ ᱵᱷᱩᱞᱩᱜᱼᱟ ᱛᱟᱦᱚᱞᱮ ᱢᱮᱱ ᱫᱟᱠᱚ ᱴᱷᱤᱠ ᱜᱮᱭᱟ ᱟ ᱯᱳᱡᱚᱱ ᱛᱚ ᱢᱮᱱ ᱫᱟᱠᱚ ᱛᱚ ᱪᱷᱟᱲ ᱫᱚ ᱵᱟᱹᱱᱩᱜᱼᱟ ᱚᱱᱟ ᱡᱩᱫᱤ ᱵᱟᱢ ᱯᱟᱥ ᱫᱟᱲᱮᱭᱟᱜ ᱠᱷᱟᱱ ᱫᱚ ᱟᱨ ᱯᱚᱨᱮ ᱛᱮ ᱵᱟᱢ ᱧᱟᱢᱟ ᱥᱮ ᱪᱮᱫ ᱠᱚᱢ ᱢᱮᱱ
ᱦᱳᱭ ᱴᱷᱤᱠ ᱴᱷᱤᱠ
ᱟᱨ
ᱦᱟᱯᱮ ᱦᱚᱞᱟ ᱠᱷᱚᱱᱟᱜ ᱟᱨᱦᱚᱸ ᱵᱚᱱᱫᱚ ᱟᱠᱟᱱᱟ ᱴᱟᱠᱥ ᱮᱢ ᱵᱟᱠᱚ ᱮᱢᱚᱜ ᱠᱟᱱᱟ
ᱟᱨ ᱡᱟᱦᱟᱸ ᱟᱢ ᱠᱚᱨᱟᱣ ᱠᱟᱫᱟ ᱴᱨᱟᱱᱥ ᱠᱨᱤᱯᱥᱚᱱ ᱨᱮ ᱡᱟᱦᱟᱸ ᱟᱢ ᱠᱚᱨᱣ ᱠᱟᱫᱟ ᱡᱟᱦᱟᱸ ᱤᱭᱟᱹ
ᱦᱮᱸ
ᱟᱨ ᱚᱱᱟ ᱨᱮᱭᱟᱜ ᱯᱚᱭᱥᱟ ᱠᱚ ᱮᱢ ᱠᱟᱫᱟ ᱥᱮ ᱟᱹᱣᱨᱤ
ᱟᱹᱣᱨᱤ ᱚᱱᱮ ᱯᱮᱱᱰᱤᱝ ᱜᱮ ᱛᱟᱦᱮᱸ ᱠᱟᱱᱟ ᱛᱚ
ᱚ ᱮᱯᱨᱩᱵ ᱜᱮ ᱟᱹᱣᱨᱤ ᱠᱚ ᱮᱯᱨᱩᱵ ᱟ ᱟᱣᱨᱤ ᱮᱯᱨᱩᱰ ᱟ
ᱵᱟᱝ
ᱥᱟᱨᱵᱷᱟᱨ ᱨᱮᱭᱟᱜ ᱯᱨᱚᱵᱞᱮᱢ ᱪᱟᱹᱞᱩᱜ ᱠᱟᱱᱟ ᱥᱟᱨᱵᱷᱟᱨ ᱨᱮᱭᱟᱜ ᱵᱷᱟᱹᱜᱮ ᱯᱨᱳᱵᱚᱞᱮᱢ ᱪᱟᱹᱞᱩᱜ ᱠᱟᱱᱟ
ᱚᱱᱟᱜᱮ ᱦᱳ ᱠᱟᱱᱟ ᱢᱮᱱ ᱠᱟᱛᱷᱟ ᱫᱚ
ᱟᱫᱚ ᱦᱚᱞᱟ ᱜᱳᱜᱳᱞ ᱢᱤᱴ ᱛᱮ ᱦᱚᱞᱟ ᱛᱚ ᱦᱚᱸ ᱨᱚᱵᱚᱜᱼᱟ ᱛᱟᱨᱢᱟᱱᱮ ᱢᱤᱴᱤᱝ ᱛᱮᱫᱚ ᱵᱟᱝ ᱦᱩᱭ ᱞᱮᱱᱟ ᱵᱟᱠᱷᱟᱡ ᱥᱚᱢᱚᱥᱥᱟ ᱨᱮᱭᱟᱜ ᱠᱟᱛᱷᱟ ᱞᱟᱹᱭ ᱦᱩᱭ ᱠᱚᱜᱼᱟ
ᱦᱩ ᱠᱟᱛᱷᱟ ᱫᱚ ᱤᱱᱟ ᱤᱱᱟᱹ ᱛᱟᱭᱚᱢ ᱛᱟᱦᱚᱞᱮ ᱟᱨ ᱪᱮᱫ ᱠᱚᱢ ᱪᱤᱠᱟᱹ ᱵᱟᱲᱟᱭᱮᱫᱟ
ᱪᱮᱜ ᱦᱚᱸ ᱵᱟᱝ ᱚᱲᱟᱜ ᱠᱚᱨᱮᱜᱮ ᱱᱚᱣᱟ ᱢᱟᱴᱷ ᱥᱮ ᱤᱧ ᱩᱰᱩᱠ ᱠᱟᱱᱟ
ᱧ
ᱟᱫᱚᱧ ᱢᱮᱱᱫᱟ ᱚᱠᱚᱭ ᱚᱠᱚᱭ ᱠᱚ ᱢᱮᱱᱟᱜ ᱠᱚᱣᱟ ᱯᱟᱧᱡᱟᱞᱤ ᱠᱚᱜᱮ ᱟᱨ ᱤᱧᱫᱤᱧ ᱵᱟᱲᱟᱭᱟ ᱦᱚᱭᱛᱳ ᱵᱮᱥ ᱛ ᱢᱮᱱᱟᱢᱟ
ᱟᱫᱚ ᱵᱮᱥᱛᱚ ᱫᱚ ᱟᱹᱣᱨᱤ ᱵᱮᱥᱛᱚ ᱫᱚ ᱦᱩᱭᱩᱜᱼᱟ ᱵᱟᱝ ᱱᱚᱣᱟ ᱫᱚ ᱵᱟᱝ ᱛᱚ ᱠᱷᱚᱱ ᱡᱳᱜᱟᱡᱳᱜ ᱜᱮ ᱟᱣᱨᱤ ᱦᱳᱭᱳᱜᱼᱟ ᱥᱮ᱾ ᱥᱟᱱᱟᱢ ᱦᱚᱲ ᱥᱟᱶ ᱛᱮ ᱛᱚ ᱦᱮᱸᱥᱮ
ᱦᱮᱸ ᱚᱠᱟᱴᱟᱜ ᱨᱩᱢ ᱨᱮ ᱢᱮᱱᱟᱜᱼᱟ? ᱟᱞᱮᱭᱟᱜ ᱨᱩᱢ ᱨᱮ ᱟᱞᱮ ᱟᱞᱮᱭᱟᱜ ᱨᱩᱢ ᱨᱮ?
ᱵᱟᱝ ᱤᱧ ᱪᱮᱛᱟᱱ ᱨᱮᱜᱮᱧ ᱦᱟᱛᱟᱣ ᱠᱤᱫᱟᱹ ᱤᱧ ᱫᱚ
ᱚᱻ
ᱪᱮᱛᱟᱱ ᱨᱮ ᱞᱟᱹᱭᱫᱟᱹᱧ ᱱᱮᱴᱣᱟᱨᱠ ᱵᱷᱟᱜᱮ ᱧᱟᱢᱟᱭ ᱛᱚ ᱚᱱᱟ ᱛᱮ ᱛᱮ ᱪᱮᱛᱟᱱ ᱨᱮ ᱠᱷᱚᱱ ᱫᱚ ᱵᱷᱟᱜᱮᱜ-ᱟ᱾
ᱵᱟ ᱟᱵᱚ ᱴᱷᱮᱱ ᱫᱚ ᱟᱞᱮ ᱯᱟᱥᱴᱟ ᱦᱚᱸ ᱴᱷᱤᱠ ᱜᱮ ᱧᱟᱢᱟᱭ᱾
ᱦᱮᱸ ᱦᱮᱸ ᱚᱱᱟ ᱫᱷᱟᱨᱮ ᱤᱧ ᱡᱟᱦᱟᱸ ᱫᱷᱟᱨᱮ ᱟᱞᱮ ᱫᱷᱟᱨᱮ ᱢᱮᱱᱟᱜ ᱠᱚ ᱚᱱᱟ ᱫᱷᱟᱨᱮ ᱨᱮᱱᱟᱜ ᱵᱚᱨᱚᱱ ᱫᱚᱢᱮ ᱮᱡᱮ ᱮᱭᱟ ᱰᱤᱥᱴᱟᱵ ᱜᱮᱛᱟᱢᱟ ᱾
ᱛᱚ ᱫᱟᱠᱟ ᱠᱚᱫᱚ ᱛᱟᱦᱚᱞᱮ ᱡᱚᱢ ᱨᱮᱭᱟᱜ ᱵᱮᱵᱚᱥᱛᱷᱟ ᱫᱚ ᱪᱮᱫ ᱞᱤᱠᱟ?
ᱟᱯᱮ ᱚᱱᱟ ᱠᱚᱫᱚ ᱵᱟᱝ ᱪᱤᱱᱛᱟᱹ ᱦᱩᱭᱩᱜ ᱠᱟᱱᱟ ᱱᱤᱛᱚᱜ ᱫᱚ ᱱᱤᱛ ᱞᱟᱹᱴᱩ ᱦᱚᱲ ᱦᱩᱭᱩ ᱠᱟᱱᱟ ᱥᱮ
ᱚ ᱦᱚᱸ ᱦᱳᱴᱮᱞ ᱢᱮᱱᱟᱜ-ᱟ ᱦᱮᱸ
ᱦᱮᱸ ᱠᱟᱹᱢᱤ ᱡᱩᱫᱤ ᱥᱟᱝᱜᱮ ᱤᱫᱤᱜ ᱮᱠᱷᱮᱱ ᱨᱮ ᱠᱚᱱᱳ ᱪᱟᱯ ᱫᱚ ᱵᱟᱹᱱᱩᱜ ᱟᱠᱟᱫᱟ ᱚᱱᱟᱨᱮ
ᱚᱱᱟᱨᱮ ᱚᱱᱟ ᱨᱮᱭᱟᱜ ᱠᱟᱹᱢᱤ ᱫᱚ ᱛᱟᱢᱟᱨ ᱠᱟᱹᱢᱤ ᱨᱮᱭᱟᱜ ᱫᱚ ᱵᱟᱝ ᱦᱩᱭᱟ
ᱦᱮᱸ ᱥᱩᱨ ᱥᱩᱨᱯᱩᱨ ᱠᱚᱲ ᱞᱟᱜᱟᱼᱟ᱾
ᱟᱹᱠᱤᱱᱟᱜ ᱵᱷᱚᱭᱮᱥ ᱛᱮ ᱦᱟᱛᱟᱣ ᱦᱩᱭᱩᱜᱼᱟ, ᱥᱮ ᱯᱷᱮᱥ ᱦᱚᱸ ᱦᱟᱛᱟᱣ ᱦᱩᱭᱩᱜᱼᱟ ᱚᱱᱟ ᱫᱚ᱾
ᱠᱷᱟᱞᱩ ᱵᱚᱭᱮᱥ
ᱦᱩᱸ ᱦᱩᱸ ᱟᱨ ᱴᱚᱯᱤᱠ ᱫᱚ ᱡᱟᱦᱟᱸ ᱢᱤᱴᱟᱝ ᱵᱟᱪᱷᱟᱣ ᱦᱩᱭᱩᱜᱼᱟ᱾ ᱥᱮ ᱱᱤᱡᱮᱨ ᱠᱩᱥᱤ
ᱱᱤᱡᱮᱨ ᱠᱷᱩᱥᱤ ᱞᱮᱠᱟᱛᱮᱦᱚ᱾
ᱦᱩᱸ ᱦᱩᱸ ᱟᱨ ᱛᱤᱱᱜ ᱢᱤᱱᱴ ᱢᱤᱫᱴᱮᱱ ᱨᱮ ᱠᱚᱨᱝ ᱛᱱᱟᱹ ᱢᱤᱱᱤᱴ ᱪᱟᱞᱩᱜᱼᱟ᱾ ᱢᱚᱴᱟᱢᱩᱴᱤ
ᱯᱚᱱᱮᱨᱚ ᱢᱤᱱᱤᱴ
ᱯᱚᱱᱮᱨᱚ ᱢᱤᱱᱤᱴ
ᱦᱩᱸ᱾
ᱱᱚᱣᱟ ᱦᱚᱸ ᱠᱟᱨᱤᱭᱚ ᱞᱮᱠᱟᱜᱮ ᱚᱱᱟ ᱪᱟᱞᱟᱜ ᱠᱟᱱᱟ ᱚᱱᱠᱟᱱᱟᱜ ᱠᱟᱱ ᱜᱮᱭᱟ ᱦᱟᱸ?
ᱦᱳᱭ ᱦᱳᱭ ᱠᱟᱛᱷᱟ ᱫᱚ ᱤᱱᱟᱹ ᱜᱮ ᱟᱫᱚ ᱚᱱᱟ ᱫᱚ ᱚᱱᱮ ᱢᱚᱱᱮ ᱨᱟᱹᱥᱠᱟᱹ ᱜᱚᱫᱚᱜ ᱛᱟᱢᱟ᱾ ᱚᱱᱟ ᱫᱚ ᱤᱭᱟᱹ ᱦᱚᱸ ᱢᱟᱱᱮ ᱵᱟᱹᱲᱤᱡ ᱦᱚᱸ ᱵᱟᱹᱲᱤᱡᱚᱜ-ᱟ ᱚᱱᱟ ᱫᱚ᱾ ᱱᱚᱣᱟ ᱫᱚ ᱡᱮᱢᱚᱱ ᱟᱢ ᱧᱮᱞ ᱫᱟᱲᱮᱭᱟᱜ ᱠᱟᱱᱟᱢ, ᱱᱤᱭᱟᱹ ᱴᱟᱜ ᱵᱟᱝ ᱦᱳᱭ ᱠᱟᱱᱟ, ᱚᱱᱟᱴᱟᱜ ᱦᱮᱡ ᱱᱟ ᱛᱟᱭᱚᱢ᱾ ᱦᱮᱸᱥᱮ ᱵᱟᱝ, ᱛᱟᱨᱯᱚᱨᱮ ᱧᱮᱞᱚᱜ ᱠᱟᱱᱟ᱾ ᱱᱚᱮ ᱪᱤᱠᱟᱹᱭᱟᱭ ᱚᱫᱚᱭ ᱱᱚᱣᱟ ᱫᱚ ᱟᱢ ᱟᱨᱢ ᱠᱚᱨᱟᱣ ᱫᱟᱲᱮᱭᱟᱜᱼᱟ᱾ ᱟᱨᱦᱚ ᱡᱟᱦᱟᱸᱭ ᱥᱟᱢ ᱨᱚᱯᱚᱲ ᱫᱟᱲᱮᱭᱟᱜᱼᱟ᱾ ᱚᱱᱟ ᱫᱚᱥᱮ ᱦᱳ ᱱᱚᱜᱼᱚᱭ ᱪᱮᱠ ᱪᱟᱞᱟᱣ ᱤᱫᱤᱜ ᱠᱟᱱᱟ᱾ ᱱᱚᱣᱟ ᱫᱚ ᱛᱤᱱᱟᱹᱜ ᱜᱟᱱ ᱠᱚ ᱪᱮᱠ ᱤᱫᱜᱚ ᱠᱟᱫᱟ ᱠᱚ᱾ ᱱᱟᱣᱟ ᱚᱠᱛᱚᱨᱮ ᱱᱤᱛᱚᱜ ᱱᱤᱭᱜ ᱱᱤᱛᱳᱜ ᱡᱩᱫᱤ ᱦᱟᱺᱭ ᱯᱷᱟᱺᱭᱤᱧ ᱮᱢ ᱦᱚᱜ ᱫᱟᱲᱮ ᱠᱚᱣᱟ ᱟᱹᱰᱤ ᱴᱟ ᱜᱮᱠᱚ ᱪᱮᱠ ᱠᱮᱫᱟᱠᱚ ᱟᱪᱪᱷᱟ ᱟ ᱛᱟᱞᱦᱮ ᱟᱢᱟᱜ ᱫᱚ ᱛᱤᱱᱟᱹᱜ ᱠᱚ? ᱥᱟᱵᱢᱤᱴ ᱛᱤᱧᱟᱹ ᱵᱟᱠᱚ ᱥᱟᱵᱢᱤᱴ ᱛᱤᱧᱟᱹ ᱚᱱᱟ ᱫᱚ ᱟᱠᱚ ᱠᱚ ᱵᱟᱰᱟᱭᱟ ᱚᱱᱟ ᱧᱮᱞ ᱞᱟᱹᱜᱤᱜ ᱟᱨᱦᱚᱸ ᱦᱚᱲ ᱢᱮᱱᱟᱜ ᱠᱟᱜ ᱠᱚᱣᱟ ᱥᱮ᱾
ᱦᱩᱸ
ᱛᱟᱨᱯᱚᱨᱮ ᱟᱨ ᱛᱟᱞᱦᱮ ᱛᱩᱯᱩ ᱠᱚᱫᱚ ᱦᱩᱭ ᱠᱟᱱᱟ ᱥᱮ ᱟᱹᱣᱨᱤ?
ᱦᱮᱸ ᱛᱩᱯᱩ ᱠᱚ ᱦᱩᱭ ᱟᱠᱟᱱᱟ ᱛᱮᱦᱤᱧ ᱫᱚ ᱞᱚᱜᱚᱱ ᱜᱤᱧ ᱛᱩᱯᱚᱣᱠᱟ ᱛᱤᱱᱫᱚ ᱦᱚᱞᱟ ᱛᱩᱯᱩ ᱵᱟᱝ ᱦᱩᱭ ᱠᱟᱱ ᱛᱟᱦᱮᱸᱱᱟ ᱛᱚ᱾ ᱦᱚᱞᱟ ᱥᱟᱨᱟ ᱜᱷᱟᱹᱲᱤᱜ ᱫᱟᱜ ᱟᱠᱟᱫᱟ ᱛᱟᱦᱚᱞᱮ ᱛᱤᱨᱮᱢ ᱛᱩᱯᱩᱱᱟ ᱟᱫᱚ? ᱢᱤᱱᱤ ᱵᱟ ᱢᱤᱫᱤᱱ ᱵᱟᱝ ᱛᱩᱯᱩ ᱦᱩᱭᱩᱜᱼᱟ ᱛᱟᱦᱚᱞᱮ᱾
ᱟᱨ ᱛᱤᱦᱤᱧ ᱫᱚ ᱦᱟᱱᱟ ᱠᱚᱢᱯᱤᱭᱩᱴᱟᱨ ᱥᱮᱱᱴᱟᱨ ᱪᱟᱞᱟᱣ ᱦᱩᱭ ᱞᱮᱱᱟ ᱠᱚᱢᱯᱤᱭᱩᱴᱟᱨ ᱥᱮᱱᱴᱟᱨ ᱠᱷᱚᱱ ᱦᱮᱡ ᱠᱟᱛᱮᱜ ᱜᱮ ᱛᱩᱯᱩ ᱦᱩᱭ ᱟᱠᱟᱱᱟ᱾
ᱟᱪᱪᱷᱟ ᱟᱨᱚ ᱢᱤᱜᱴᱟᱝ ᱠᱚᱲᱟ ᱟᱨᱦᱚᱸᱭ ᱨᱟᱹᱥᱠᱟᱹᱜᱼᱟ ᱵᱟᱲᱟᱭᱟᱢ ᱩᱱᱤ ᱢᱟ ᱛᱤᱥ ᱨᱮᱦᱚᱸ ᱵᱟᱭ ᱯᱷᱳᱱ ᱵᱟᱲᱟᱭᱟ ᱦᱮᱸ ᱠᱷᱩᱞᱟᱹᱣ ᱠᱟᱣᱫᱮᱭᱟᱹᱧ ᱱᱚᱣᱟ ᱜᱮ ᱢᱮᱛᱟᱭ ᱠᱟᱱᱟ ᱮᱭᱟ ᱨᱚᱯᱚᱲ ᱢᱮᱥᱮ ᱨᱚᱯᱚᱲ ᱢᱮ᱾ ᱤᱱᱟᱹ ᱛᱮᱜᱮ ᱯᱩᱱᱥᱚ ᱦᱩᱭ ᱟᱠᱟᱱ ᱛᱟᱭᱟ ᱦᱮᱸ ᱟᱫᱚ ᱚᱱᱟ ᱦᱚᱞᱟᱢ ᱫᱷᱟᱹᱣ ᱯᱨᱚᱥᱮᱥᱤᱝ ᱠᱚ ᱩᱫᱩᱜ ᱮᱫ ᱛᱟᱭ ᱛᱮᱦᱮᱸᱜ ᱛᱮᱦᱮᱧ ᱫᱚ ᱵᱚᱞᱚ ᱠᱟᱣᱫᱮᱣᱟ ᱦᱮᱸ ᱡᱟᱹᱱᱤᱡ ᱪᱚ ᱚᱱᱟ ᱨᱟᱹᱥᱠᱟᱹᱛᱮ ᱫᱚᱢᱮ ᱯᱷᱳᱱᱟᱹᱧ ᱠᱟᱱᱟᱭ ᱮᱱᱟᱝ-ᱚᱜ
ᱦᱮᱸ ᱵᱟ ᱛᱮᱦᱮᱯ ᱯᱮᱢᱮᱱᱴ ᱛᱤᱦᱤᱧ ᱱᱚᱜᱼᱚᱭ ᱛᱤᱦᱤᱧ ᱜᱟᱯᱟ ᱡᱟᱦᱟᱸᱭ ᱠᱚ ᱨᱚᱯᱚᱲ ᱠᱟᱱᱟ ᱩᱝᱠᱩ ᱫᱚ ᱟᱨᱚ ᱥᱚᱢᱵᱟᱨ ᱯᱮᱢᱮᱱᱴ ᱠᱚ ᱧᱟᱢᱟ ᱥᱚᱢᱵᱟᱨ ᱦᱤᱞᱳᱜ ᱯᱨᱳᱥᱤᱨᱟ
ᱦᱚᱸ
ᱚᱱᱠᱟ ᱠᱟᱱᱟ ᱡᱚᱵ ᱟ ᱯᱮᱢᱮᱱᱴ ᱫᱚ ᱴᱷᱤᱠ ᱴᱷᱟᱠ ᱜᱮ ᱠᱚ ᱮᱢᱚᱜ ᱠᱟᱱᱟ ᱮᱠᱷᱚᱱ ᱯᱚᱨᱡᱚᱱᱛᱚ ᱯᱮᱢᱮᱱᱴ ᱨᱮᱭᱟᱜ ᱫᱟ ᱚᱥᱩᱵᱤᱫᱷᱟ ᱵᱟᱝ ᱦᱩᱭ ᱠᱟᱱᱟ ᱛᱚ᱾
ᱮᱠᱵᱟᱨ ᱟᱫᱚ ᱱᱚᱣᱟ ᱠᱟᱹᱢᱤ ᱜᱮ ᱥᱟᱨᱵᱷᱟᱨ ᱠᱚ ᱯᱨᱚᱵᱞᱮᱢᱚᱜ ᱠᱟᱱᱟ ᱤᱧᱟᱹᱜ ᱥᱟᱨᱵᱷᱟᱨ ᱯᱨᱚᱵᱞᱮᱢ ᱞᱟᱹᱭ ᱠᱮᱫᱟ ᱱᱤᱛᱚᱜ ᱤᱧ ᱯᱷᱳᱱᱟᱢ ᱠᱟᱱ ᱛᱟᱦᱮᱸᱡ
ᱡᱟ ᱡᱮᱢᱚᱱ ᱡᱚᱛᱚ ᱦᱚᱲᱟᱜ ᱫᱚ ᱵᱟᱝᱠᱚ ᱩᱫᱩᱜ ᱫᱟ ᱠᱟ ᱥᱚᱢᱚᱭ ᱦᱚᱭᱛᱳ ᱥᱟᱨᱵᱷᱟᱨ ᱯᱨᱚᱵᱞᱮᱢᱚᱜ ᱠᱟᱱᱟᱭ ᱤᱧ ᱡᱢᱚᱱ ᱢᱤᱫ ᱫᱷᱟᱣ ᱠᱚ ᱠᱚᱞᱟᱭ ᱠᱟᱱ ᱛᱟᱸᱦᱮ ᱢᱤᱜᱴᱮ ᱮᱴᱟᱜ ᱦᱚᱲᱤᱧ ᱠᱚᱞᱟᱭ ᱠᱟᱱ ᱛᱟᱦᱮᱱᱟ ᱩᱱᱥᱚ ᱦᱚᱸ ᱠᱚ ᱩᱫᱩᱜ ᱮᱜ ᱛᱟᱦᱮᱱᱟ ᱟᱢᱴᱷᱮᱜ ᱟᱵᱟᱨ ᱪᱟᱞᱟᱣᱱᱟ᱾
ᱦᱩᱸ
ᱟᱨ ᱚᱱᱟ ᱤᱭᱟᱹ ᱵᱟᱭ ᱩᱫᱩᱜ ᱫᱟ ᱠᱚᱱᱯᱷᱟᱨᱥᱮᱥᱮᱱ ᱰᱟᱥᱵᱳᱲ ᱜᱮ ᱛᱚ ᱵᱟᱭ ᱩᱫᱩᱜ ᱫᱟ᱾ ᱵᱟᱭ ᱥᱳᱭ ᱫᱟ ᱮᱸ ᱫᱟ ᱰᱮᱴᱟ ᱱᱚᱴ ᱯᱷᱟᱭᱩᱱᱰ ᱮ ᱩᱫᱩᱜ ᱫᱟ᱾
ᱤᱧ ᱞᱟᱹᱭ ᱫᱟᱹᱧ ᱤᱧᱟᱹᱜ ᱜᱮ ᱡᱟᱱᱤᱜ ᱪᱚ ᱚᱝᱠᱟᱭᱱᱟ᱾
ᱵᱟᱝ ᱡᱚᱛᱚ ᱦᱚᱲᱟᱜ ᱡᱚᱛᱚ ᱦᱚᱲᱟᱜ
ᱡᱟᱭ ᱦᱳᱠ ᱟᱫᱚ ᱛᱟᱦᱚᱞᱮ ᱫᱟᱠᱟ ᱠᱚᱫᱚ ᱡᱚᱢ ᱦᱩᱭᱱᱟ ᱥᱮ ᱟᱹᱣᱨᱤ?
ᱛᱤᱦᱤᱧ ᱫᱚ ᱵᱟᱹᱞᱤᱧ ᱵᱟᱝᱤᱧ ᱡᱚᱢ ᱟᱵᱟᱨ ᱧᱤᱫᱟᱹ ᱵᱮᱲᱟ ᱱᱤᱭᱟᱹ ᱛᱮᱦᱮ ᱛᱮᱦᱤᱧ ᱫᱚ ᱫᱤᱭᱮ ᱛᱟᱦᱮᱸ ᱠᱟᱱᱟ ᱤᱭᱟᱹ ᱜᱚᱝᱜᱷᱟ ᱠᱚ ᱦᱟᱞᱟᱝ ᱟᱹᱜᱩ ᱞᱮᱫ ᱠᱚᱣᱟ᱾ ᱱᱮ ᱢᱟᱹᱭ ᱵᱟᱹᱧ ᱞᱟᱹᱭᱮᱫ ᱛᱟᱦᱮᱱᱟ ᱜᱚᱝᱜᱷᱟ ᱦᱟᱞᱟᱝ ᱠᱚ ᱪᱟᱞᱟᱣ ᱟᱠᱟᱱᱟ ᱜᱚᱝᱜᱷᱟ ᱩᱛᱩ ᱠᱟᱛᱮ ᱡᱚᱢ ᱦᱩᱭᱱᱟ
ᱦᱩᱸ ᱪᱷᱟ ᱮᱸ ᱠᱟᱛᱞᱟ ᱦᱚᱸᱜ ᱪᱮᱜ ᱞᱮᱠᱟ ᱵᱟᱢ ᱟᱹᱭᱠᱟᱹᱣ ᱠᱚᱣᱟᱹᱤᱧ ᱤᱧ ᱫᱚ ᱠᱟᱛᱞᱟ ᱦᱟᱸ ᱫᱚᱢᱮ ᱢᱚᱡ ᱤᱧ ᱟᱹᱭᱠᱟᱹᱣ ᱠᱚᱣᱟ ᱵᱟᱲᱟᱭᱟᱢ᱾
ᱟᱨᱛᱤ ᱜᱮᱭᱟᱹ ᱠᱟᱹᱢᱤ ᱫᱚ ᱛᱤᱱ ᱠᱷᱚᱡ ᱮᱢ ᱮᱦᱚᱵᱚᱟ?
ᱦᱟᱯᱮ ᱠᱚᱲᱟ ᱠᱚᱜᱮ ᱟᱹᱣᱨᱤᱧ ᱧᱟᱢ ᱠᱚᱣᱟ ᱛᱮ ᱥᱟᱱᱟᱢ ᱠᱚᱫᱚ ᱚᱸᱰᱮ ᱢᱟ ᱢᱟᱨᱥᱟᱞ ᱠᱚ ᱧᱟᱢ ᱠᱟᱫᱤᱧ ᱠᱟᱛᱮ
ᱠᱚᱲᱟ ᱠᱚᱴᱷᱮᱱ
ᱢᱟᱨᱤ ᱠᱱᱚ ᱠᱚ ᱦᱮᱡ ᱟᱠᱟᱱᱟᱹᱧ ᱮᱱᱛᱮ ᱚᱱᱟᱴᱟᱜ ᱢᱮᱥ ᱨᱮ᱾ ᱱᱚᱣᱟ ᱴᱟᱜ ᱨᱮᱫᱚ ᱠᱚᱲᱟ ᱠᱚ ᱡᱟᱦᱟᱸ ᱛᱤᱱᱟᱹᱜ ᱜᱮ ᱟᱹᱣᱰᱤᱧ ᱧᱟᱢ ᱠᱚᱣᱟ ᱚᱱᱟᱛᱮ ᱠᱟᱹᱢᱤᱭᱮᱫ ᱫᱚᱦᱚᱵ ᱟᱮᱭᱟᱜ ᱜᱤᱛᱤᱡ ᱵᱟᱲᱟ ᱟᱠᱟᱱᱟ ᱠᱚ ᱡᱟᱹᱯᱤᱫ ᱵᱟᱲᱟ ᱠᱟᱫᱟᱛᱷᱟᱧ ᱡᱟᱹᱯᱤᱫ ᱵᱟᱲᱟ ᱦᱚᱪᱚ ᱟᱡᱚᱢ ᱫᱤ ᱫᱤ᱾ ᱟᱠᱚᱣᱟᱜ ᱚᱠᱛᱚ ᱛᱮᱚ ᱚᱠᱛᱚ ᱦᱩᱭᱩᱜᱼᱟ ᱱᱤᱡᱮᱨᱟᱜ ᱚᱠᱛᱚ ᱛᱮ ᱚᱠᱛᱚ ᱵᱟᱝ ᱦᱩᱭᱩᱜᱼᱟ
ᱵᱟᱝ ᱚᱱᱟ ᱫᱚ ᱠᱟᱛᱷᱟ ᱠᱟᱱ ᱜᱮᱭᱟ ᱛᱚ
ᱠᱟᱷᱟ ᱟᱫᱚ ᱤᱧ ᱱᱮ ᱯᱤᱭᱟ ᱯᱚᱱᱭᱟ ᱠᱚᱲᱟ ᱦᱤᱨᱤ ᱦᱤᱨᱤ ᱪᱟᱞᱟᱜ ᱦᱩᱭᱩᱜ ᱟᱯᱮ ᱚᱲᱟᱜ ᱫᱩᱣᱟᱹᱨ ᱧᱮᱞ ᱟᱜᱩᱭ ᱯᱮ
ᱟᱫᱚ ᱚᱱᱠᱟᱱ ᱠᱚᱫᱚ ᱦᱚᱲ ᱜᱮᱛᱚ ᱵᱟᱹᱱᱩᱜ ᱠᱚᱣᱟ ᱟᱞᱮ ᱥᱮᱱ ᱫᱚ
ᱠᱟᱛᱷᱟ ᱛ ᱠᱟᱱ ᱜᱤᱭᱟ
ᱚᱱᱟ ᱜᱮᱛ ᱥᱚᱢᱚᱥᱥᱟ ᱫᱚ
ᱢᱤᱫ ᱦᱚᱲᱟᱜ ᱫᱚ ᱩᱱᱟᱹᱜ ᱤᱧ ᱡᱟᱦᱟᱸ ᱥᱩᱱᱩᱢ ᱡᱚᱢ ᱛᱤᱧᱟᱹ ᱥᱩᱱᱩᱢ ᱡᱚᱢ ᱤᱭᱟᱹ ᱛᱮᱜᱮ ᱪᱟᱵᱟᱜᱼᱟ ᱟᱨᱠᱤ ᱯᱮ ᱯᱩᱱ ᱦᱚᱲ ᱛᱟᱦᱮᱸ ᱞᱮᱱᱠᱷᱟᱱ ᱛᱚ ᱢᱤᱫᱴᱟᱝ ᱜᱮ ᱪᱟᱞᱟᱣ ᱦᱮᱡ ᱜᱟᱱᱚᱜᱼᱟ ᱚ
ᱦᱩᱸ
ᱚᱱᱠᱟ ᱧᱮᱞ ᱠᱟᱛᱮ ᱜᱤᱧ ᱪᱟᱞᱟᱜ ᱜᱮᱭᱟ ᱟᱨᱠᱤ᱾ ᱢᱟᱥᱚᱢ ᱥᱮᱫ ᱡᱮᱢᱚᱱᱤᱧ ᱥᱮᱱᱟ ᱚᱱᱠᱟᱜᱮ ᱡᱟᱜᱮ ᱜᱟᱞᱢᱟᱨᱟᱣ ᱵᱟᱲᱟ ᱠᱚᱣᱣᱟᱧ ᱛᱤᱱᱟᱹᱜ ᱜᱟᱱ ᱧᱮᱞᱮᱫ ᱠᱚᱣᱟᱧ ᱞᱮᱠᱷᱟ ᱞᱮᱠ ᱧᱟᱢ ᱤᱫᱤ ᱠᱚᱜᱮ ᱛᱟᱦᱚᱞᱮ ᱪᱟᱞᱟᱣ ᱜᱟᱱᱚᱜᱼᱟ᱾
ᱦᱮᱸ ᱢᱤᱫ ᱢᱤᱫ ᱪᱟᱞᱟᱜ ᱨᱮ ᱡᱩᱫᱤ ᱧᱟᱢᱚᱜᱼᱟ ᱚᱱᱠᱟ ᱯᱮᱭᱟ ᱯᱩᱱᱭᱟ ᱠᱚ ᱧᱟᱢᱚᱜᱼᱟ ᱛᱟᱦᱚᱞᱮ ᱴᱷᱤᱠ ᱜᱮᱭᱟ
ᱦᱩᱸ ᱦᱩᱸ ᱠᱟᱛᱷᱟ ᱫᱚ ᱤᱱᱟᱹᱜᱮ
ᱟᱨ ᱢᱤᱫᱴᱮᱱ ᱞᱟᱹᱜᱤᱫ ᱜᱮᱢ ᱪᱟᱞᱟᱜᱼᱟ
ᱦᱩᱸ ᱦᱮᱸ ᱪᱟᱵᱟᱭᱮᱱᱟ ᱴᱟᱭᱤᱢ᱾